ᱩᱸ ᱦᱟᱞᱳ ᱚᱸ ᱡᱚᱦᱟᱨ ᱜᱮ ᱜᱚᱝᱠᱮ᱾
ᱩᱸ ᱴᱷᱤᱠ ᱴᱷᱟᱠ ᱟᱸᱡᱚᱢᱜ ᱠᱟᱱᱟ ᱛᱚ ᱵᱟᱝ᱾
ᱦᱚᱸ ᱴᱷᱤᱠ ᱴᱷᱟᱠ ᱜᱮ ᱟᱸᱚᱢᱚᱜ ᱠᱟᱹᱴᱤᱜ ᱠᱟᱴᱟ ᱠᱟᱴᱟ ᱟᱸᱡᱚᱢᱚᱜᱼᱟ᱾
ᱟᱪᱪᱷᱟ, ᱱᱟᱯᱟᱭ ᱵᱟᱲᱟ ᱜᱮᱭᱟᱢ?
ᱦᱚᱸ ᱱᱟᱯᱟᱭ ᱵᱟᱲᱟ ᱜᱮ᱾ ᱟᱹᱵᱤᱱ ᱵᱤᱱ ᱱᱟᱯᱟᱭ ᱵᱟᱲᱟ ᱜᱮᱭᱟ?
ᱮᱸ ᱱᱤᱭᱟᱹ ᱜᱟᱹᱲᱤᱜ ᱫᱚ ᱱᱟᱯᱟᱭ ᱵᱟᱲᱟ ᱜᱮ᱾ ᱟᱫᱚ ᱵᱟᱹᱥᱭᱟᱹᱢ ᱵᱟᱲᱟ ᱦᱩᱭ ᱠᱟᱱᱟ ᱥᱮ ᱟᱹᱣᱨᱤ?
ᱦᱚᱸ,
ᱟᱪᱪᱷᱟ ᱟᱪᱪᱷᱟ᱾ ᱟᱨ ᱛᱟᱦᱚᱞᱮ, ᱦᱩᱸ ᱟᱸᱢᱵᱟᱵᱩᱛᱤ ᱠᱚᱯᱮ ᱢᱟᱱᱟᱣ ᱵᱟᱲᱟᱭ ᱜᱮᱭᱟ ᱥᱮ ᱵᱟᱝ ᱪᱮᱫ ᱞᱮᱠᱟ ᱯᱮ ᱢᱟᱱᱟᱣ ᱠᱮᱜᱼᱟ?
ᱦᱮᱸ ᱟᱢᱵᱟᱵᱩᱛᱤ ᱠᱚᱞᱮ ᱢᱟᱱᱟᱣ ᱵᱟᱲᱟᱭ ᱜᱮᱭᱟ, ᱢᱟᱱᱟᱣ ᱠᱮᱜᱼᱟᱞᱮ᱾
ᱟᱪᱪᱷᱟ ᱟᱪᱪᱷᱟ ᱪᱷᱟ᱾ ᱦᱩᱸ,
ᱟᱹᱵᱤᱱ ᱵᱤᱱ ᱢᱟᱱᱟᱣ ᱠᱮᱜᱼᱟ ᱪᱮᱜ ᱪᱚ?
ᱦᱩᱸ ᱟᱞᱮ ᱫᱚ ᱱᱚᱛᱮ ᱫᱚ ᱠᱩᱵ ᱜᱮᱞᱮ ᱢᱟᱱᱟᱣᱟ᱾ ᱮᱸᱻᱡᱷᱚᱛᱚ ᱚᱲᱟᱜ ᱨᱮᱜᱮ ᱠᱟᱴᱷᱟᱲ ᱠᱷᱟᱡᱟᱹᱲᱤ, ᱢᱟᱱᱮ ᱯᱚᱨᱚᱵᱽ ᱞᱮᱠᱟ ᱟᱨᱠᱤ ᱱᱚᱣᱟ ᱫᱚ ᱢᱤᱫᱴᱟᱝ ᱯᱚᱨᱚᱵᱽ ᱠᱟᱱ ᱱᱟ ᱟᱵᱚᱣᱟᱜ᱾ ᱚᱱᱠᱟ ᱞᱮ ᱢᱟᱱᱟᱣᱟ᱾
ᱦᱚᱸᱻ
ᱟᱹᱰᱤ ᱡᱟᱭᱜᱟ ᱜᱮ ᱵᱟᱝ ᱠᱚ ᱢᱟᱱᱟᱣ ᱜᱮᱭᱟ ᱛᱚ ᱩᱱᱟᱹᱜ ᱫᱚ᱾ ᱟᱞᱮ ᱥᱮᱫ ᱫᱚ ᱠᱟᱹᱡ ᱞᱮ ᱢᱟᱱᱟᱣ ᱜᱮᱭᱟ ᱟᱨ ᱯᱮᱲᱟ ᱦᱚᱸᱞᱮ ᱱᱮᱶᱛᱟ ᱠᱚᱣᱟ᱾ ᱡᱟᱦᱟᱸᱭ ᱫᱚ ᱦᱟᱞᱮ ᱜᱮᱠᱚ ᱵᱟᱯᱞᱟ ᱟᱠᱟᱱᱟ ᱟᱨᱠᱤ, ᱚᱱᱟ ᱚᱱᱟ ᱜᱮ᱾ ᱩᱱᱠᱩ ᱠᱚᱫᱚ ᱱᱮᱶᱛᱟ ᱠᱚ ᱦᱩᱭᱩᱜᱼᱟ ᱟᱨᱠᱤ᱾ ᱚᱱᱮ ᱡᱟᱸᱣᱟᱭ ᱢᱤᱥᱨᱟ, ᱦᱳᱭ, ᱡᱟᱦᱟᱸᱭ ᱛᱚ ᱥᱮᱨᱢᱟ ᱟᱹᱣᱨᱤ ᱠᱚ ᱠᱩᱲᱟᱹᱣᱟ ᱱᱚᱣᱟ ᱯᱚᱨᱚᱵᱽ ᱟᱹᱣᱨᱤ ᱠᱚ ᱯᱟᱨᱚᱢᱟ ᱟᱨᱠᱤ᱾
ᱚᱸᱻ
ᱦᱚᱸ ᱟᱫᱚ ᱩᱱᱠᱩ ᱫᱚ ᱱᱮᱣᱛᱟ ᱠᱟᱛᱮᱫ ᱮᱸ ᱱᱟᱣᱟ ᱞᱩᱜᱽᱲᱤ ᱠᱚ ᱮᱢᱟ ᱠᱚ ᱦᱩᱭᱩᱜᱼᱟ᱾
ᱦᱚᱸ,
ᱚᱱᱠᱟ ᱢᱤᱫᱴᱟᱝ ᱟᱞᱮ ᱥᱮᱜ ᱫᱚ ᱨᱤᱛᱤ ᱨᱮᱣᱟᱡᱽ ᱢᱮᱱᱟᱜᱼᱟ᱾ ᱟᱫᱚ ᱢᱟᱨᱮ ᱞᱮᱱ ᱠᱷᱟᱱ ᱛᱚ ᱟᱫᱚ ᱱᱮᱣᱛᱟ ᱫᱚ ᱵᱟᱝ ᱨᱮᱦᱚᱸ ᱚᱱᱮ ᱠᱟᱱᱴᱷᱟᱲ ᱠᱚ ᱜᱮ ᱤᱫᱤ ᱦᱚᱴᱚ᱾ ᱟᱨ ᱚᱠᱚᱭ ᱠᱚᱫᱚ ᱠᱩᱲᱟᱹᱫ ᱠᱚᱫᱚ ᱩᱱᱠᱩ ᱫᱚ ᱱᱮᱣᱛᱟ ᱠᱚᱣᱟ ᱠᱚ᱾ ᱦᱮᱸ, ᱚᱱᱛᱮ ᱫᱚ ᱪᱮᱫ ᱞᱮᱠᱟ?
ᱦᱚᱸ ᱟᱹᱞᱤᱧ ᱥᱮᱜ ᱦᱚᱸ ᱱᱚᱝᱠᱟ ᱜᱮ᱾
ᱟᱪᱪᱷᱟ ᱟᱪᱪᱷᱟ ᱦᱚᱭ᱾ ᱟᱨᱥ ᱟᱨ ᱥᱟᱢᱟᱝ ᱨᱮᱥ,
ᱜᱮ ᱵᱤᱱ ᱥᱟᱯᱲᱟᱣ ᱠᱟᱜᱼᱟ
ᱥᱟᱯᱲᱟᱣ ᱫᱚ ᱦᱩᱞ ᱫᱤᱵᱚᱥ ᱫᱚ ᱢᱳᱴᱟᱢᱩᱴᱤ ᱵᱷᱟᱜᱤ ᱜᱮ ᱦᱩᱞ ᱫᱤᱵᱚᱥ ᱫᱚ᱾ ᱟᱸᱼᱞᱮ ᱱᱚᱣᱟ ᱫᱷᱟᱨᱮ ᱫᱚ ᱢᱚᱰᱳᱰᱤ ᱵᱷᱟᱹᱜᱤ ᱜᱮᱞᱮ ᱥᱟᱯᱲᱟᱣ ᱠᱟᱜᱼᱟ, ᱢᱟᱱᱮ ᱢᱤᱜᱴᱟᱝ ᱫᱚ ᱟᱰᱤ ᱢᱟᱨᱮᱹ ᱮᱸ ᱚᱸᱰᱮ ᱠᱚ ᱤᱭᱟᱹᱵ, ᱤᱭᱟᱹᱭ ᱛᱟᱦᱮᱸᱜ᱾ ᱱᱟ ᱯᱟᱞᱚᱱ ᱛᱟᱦᱮᱜ ᱠᱚ ᱱᱚᱣᱟ ᱤᱭᱟᱹ 'ᱦᱩᱞ ᱫᱤᱵᱚᱥ' ᱫᱚ᱾ ᱟᱹᱰᱤ ᱢᱟᱨᱮ ᱠᱷᱚᱱ, ᱚᱱᱟ ᱫᱚ ᱯᱨᱟᱭ ᱮᱸ ᱯᱮᱜᱮᱞ ᱥᱮᱨᱢᱟ ᱞᱮᱠᱟ ᱦᱩᱭᱱᱟ ᱠᱷᱚᱱ ᱦᱚᱸ ᱵᱮᱥᱤᱜ ᱜᱮᱪᱚ ᱟᱨ ᱱᱮᱦᱮ ᱧᱟᱜ ᱚᱸᱭ ᱠᱤᱪᱷᱩ ᱫᱤᱱ ᱢᱚᱬᱮ ᱥᱮᱨᱢᱟ ᱞᱮᱠᱟ᱾ ᱟᱫᱚ ᱟᱛᱳ-ᱟᱛᱳ ᱠᱚ ᱢᱟᱱᱟᱣ ᱮᱫᱟ, ᱯᱨᱚᱛᱛᱮᱠᱴᱤ ᱟᱛᱳ ᱜᱮ᱾ ᱚᱱᱟ ᱟᱞᱮ ᱩᱱᱫᱳ ᱟᱸᱻ ᱜᱮᱞ ᱜᱚᱴᱟᱝ ᱟᱛᱳ ᱠᱟ ᱢᱮᱱᱟᱜ ᱞᱮᱭᱟ, ᱚᱱᱟᱛᱮ ᱢᱤᱜᱴᱟᱝ ᱞᱮ ᱢᱟᱱᱟᱣ ᱴᱮᱜᱚᱱᱟ ᱤᱭᱟᱹ ᱫᱚ, ᱢᱤᱫ ᱴᱮᱱ ᱫᱚ᱾ ᱟ ᱱᱤᱛᱚᱜ ᱫᱚ ᱟᱛᱳ-ᱟᱛᱳ ᱮᱦᱚᱯ ᱠᱚᱠᱚ ᱢᱟᱱᱟᱣᱮᱫᱟ᱾ ᱟᱫᱚ ᱚᱱᱟ ᱡᱟᱦᱟᱸ ᱜᱮᱞ ᱜᱚᱴᱟᱝ ᱟ ᱢᱟᱱᱟᱣ ᱫᱚ ᱪᱟᱞᱟᱜ ᱠᱟᱱᱟ, ᱚᱱᱟ ᱫᱚ ᱯᱚᱨᱮ ᱧᱚᱜ ᱛᱮᱠᱚ ᱪᱟᱞᱟᱜᱼᱟ, ᱠᱟᱹᱡ ᱵᱮᱲᱟ ᱧᱚᱜᱚᱜᱼᱟ᱾ ᱟ ᱥᱮᱛᱟᱜ-ᱥᱮᱛᱟᱜ ᱜᱮ᱾
ᱟᱛᱳ ᱠᱚ ᱨᱮᱱᱟᱜ ᱫᱚᱻ ᱥᱮᱛᱟᱜ-ᱥᱮᱛᱟᱜ ᱜᱮᱻ ᱟᱫᱚ ᱢᱟᱨᱮᱭᱟᱜ ᱫᱚ ᱠᱟᱴᱤᱜ ᱫᱤᱨᱤᱜ ᱜᱮᱭᱟ, ᱩᱱᱟᱹᱜ ᱜᱟᱱ ᱦᱚᱲ ᱡᱟᱭᱨᱟᱜ ᱦᱩᱭᱩᱜ ᱟᱥᱮ᱾
ᱦᱳᱭ, ᱩᱱᱟᱹᱜ ᱜᱟᱱ ᱟᱛᱳ ᱨᱮᱱ ᱠᱚ ᱦᱤᱡᱩᱜᱼᱟ, ᱛᱚᱻ᱾
ᱦᱚᱸ᱾
ᱟᱫᱚ, ᱟᱯᱮ-ᱫᱚᱯᱮ ᱵᱚᱸᱜᱟ-ᱵᱩᱨᱩᱭ ᱜᱮᱭᱟ ᱥᱮ ᱵᱟᱝ ᱱᱚᱣᱟ ᱤᱭᱟᱹ ᱨᱮᱫᱚ?
ᱠᱷᱚᱸᱻ ᱵᱚᱸᱜᱟ-ᱵᱩᱨᱩᱭ ᱜᱮᱭᱟ ᱞᱮᱦ᱾
ᱟᱛᱩ ᱟᱫᱚ ᱪᱮᱜ ᱞᱮᱠᱟ ᱵᱷᱟᱵᱽ ᱛᱮ?
ᱵᱚᱱ ᱵᱚᱸᱜᱟ-ᱵᱩᱨᱩ ᱦᱩᱭᱩᱜᱼᱟ, ᱵᱚᱸᱜᱟ-ᱵᱩᱨᱩ ᱯᱚᱨ ᱡᱟᱦᱟᱸᱭ ᱜᱮ ᱩᱱᱩᱥ- -ᱴᱟᱝ ᱠᱚ ᱛᱟᱦᱮᱱᱟ ᱟ ᱣᱚᱭᱛᱚ ᱵᱟᱭᱜᱨᱮᱞᱤ, ᱚ ᱚᱱᱦᱮᱲᱮ ᱠᱚ᱾
ᱟᱪᱪᱷᱟ-ᱪᱷᱟ, ᱚ ᱢᱟ ᱟᱞᱮ ᱫᱚ ᱵᱚᱸᱜᱟ-ᱵᱩᱨᱩ ᱫᱚ, ᱟᱹᱛᱩ ᱨᱮᱱᱟᱜ ᱫᱚ ᱱᱟᱭᱠᱮ ᱚᱲᱟᱜ ᱛᱮᱞᱮ ᱤᱫᱤᱭᱟ ᱛᱩᱱᱫᱟᱜ, ᱴᱟᱢᱟ ᱠᱟᱛᱮᱜ᱾
ᱦᱚᱸ, ᱦᱚᱸ, ᱟᱹᱞᱤᱧ ᱥᱮᱜ ᱦᱚᱸ ᱱᱚᱝᱠᱟ ᱜᱮ, ᱥᱟᱹᱜᱩᱱ ᱴᱷᱤᱞᱤ ᱛᱮ ᱫᱟᱜ ᱟᱹᱜᱩ
ᱦᱳᱭ, ᱦᱳᱭ, ᱦᱳᱭ, ᱟᱭᱳ ᱦᱚᱲ, ᱵᱟᱵᱟ ᱦᱚᱲ ᱡᱷᱚᱛᱚ ᱜᱮᱠᱚ ᱛᱟᱦᱮᱱᱟ᱾
ᱚᱸ ᱦᱚᱸ᱾
ᱟᱫᱚ, ᱩᱱᱤ ᱫᱚ ᱚᱸ ᱢᱤᱜᱴᱟᱱ ᱱᱤᱫᱤᱥᱴᱚ ᱠᱚᱨᱮ ᱡᱟᱭᱜᱟ ᱢᱮᱱᱟᱜᱼᱟᱸᱻ, ᱚᱸᱰᱮ ᱜᱮ ᱯᱚᱛᱛᱮᱠ ᱵᱚᱪᱷᱚᱨ ᱠᱚ ᱠᱚᱨᱟᱣᱟ᱾ ᱟᱫᱚ ᱚᱸᱰᱮ ᱪᱟᱞᱟᱣ ᱠᱟᱛᱮᱜ ᱵᱚᱸᱜᱟ-ᱵᱩᱨᱩ ᱭᱟᱭ᱾ ᱛᱟᱯᱚᱨᱮ ᱩᱱᱤ ᱢᱟᱺᱡᱷᱤ ᱡᱟᱦᱟᱸᱭ ᱟᱛᱩᱨᱮᱱ, ᱩᱱᱤ ᱫᱚ ᱪᱤᱨᱮ ᱚᱴᱟᱝ ᱞᱮᱫᱟ ᱠᱤ᱾
ᱦᱚᱸ ᱠᱷᱤ᱾
ᱛᱟᱯᱚᱨᱮ ᱟᱫᱚ ᱚᱱᱟ ᱪᱤᱛᱟᱹᱨ ᱨᱮ, ᱟᱫᱚ ᱚᱱᱟ ᱵᱟᱦᱟ ᱢᱟᱞᱟᱭ ᱟᱠᱟ ᱣᱟᱫᱟ ᱩᱱᱤᱜᱮ ᱯᱟᱹᱭᱞᱟᱹ, ᱟᱫᱚ ᱯᱚ ᱯᱚᱨ ᱚᱝᱠᱟ ᱜᱮ ᱡᱟᱦᱟᱸ ᱢᱟᱡᱷᱤ, ᱜᱚᱰᱮᱛ ᱠᱚ ᱢᱮᱱᱟᱜ ᱠᱚ, ᱩᱝᱠᱩ ᱠᱚ ᱞᱟᱦᱟ᱾ ᱛᱟᱯᱚᱨᱮ ᱮᱸ ᱦᱟᱲᱟᱢ ᱠᱚ, ᱩᱝᱠᱩ ᱠᱚ ᱞᱟᱦᱟᱜ ᱛᱟᱨᱯᱚᱨᱮ ᱟᱫᱚ ᱡᱚᱛᱚ ᱛᱟᱭᱱᱚᱢ-ᱢᱟᱲᱟᱝ ᱟᱨᱠᱤ᱾
ᱦᱚᱸ᱾
ᱟᱨ ᱮᱢᱱᱤ ᱵᱚᱸᱜᱟ-ᱵᱩᱨᱩ ᱠᱟᱛᱮᱜ ᱟᱫᱚ ᱨᱟᱹᱥᱠᱟᱹ ᱞᱮᱠᱟᱛᱮ ᱴᱤ ᱞᱟᱸᱜᱽᱲᱮ ᱠᱚ ᱮᱱᱮᱡᱟᱻ᱾ ᱟ ᱛᱟᱨᱟᱥᱤᱧ ᱵᱮᱲᱟ ᱫᱚ ᱟᱪᱪᱷᱟ ᱟᱞᱮ ᱥᱮᱫ ᱫᱚ ᱚᱱᱠᱟ ᱠᱚ ᱫᱚ ᱵᱟᱭᱤᱠ ᱨᱮᱱᱤ ᱠᱚᱫᱚ ᱵᱟᱝ ᱛᱟᱦᱮᱱᱟ ᱥᱩᱫᱩ ᱟᱫᱚᱼᱼ ᱦᱟᱱᱮ ᱛᱟᱨᱟᱥᱤᱧ ᱫᱚ ᱦᱟᱱᱮ ᱡᱟᱦᱟᱸ ᱜᱮᱞ ᱜᱚᱴᱟᱝ ᱟᱛᱳ ᱛᱮ ᱚᱱᱛᱮ ᱠᱚ ᱪᱟᱞᱟᱜᱼᱟ ᱚᱱᱛᱮ ᱨᱮᱜᱮ ᱠᱤᱪᱷᱩ ᱚᱱᱩᱥᱴᱷᱟᱱ ᱠᱚᱨᱟᱣ ᱵᱟᱲᱟ ᱠᱟᱛᱮ ᱟᱹᱛᱩ ᱨᱮ ᱦᱮᱡ ᱠᱟᱛᱮ ᱠᱚᱨᱟᱣᱟ ᱦᱚᱭᱛᱚ ᱟᱹᱛᱩ ᱨᱮ ᱫᱚ ᱥᱮᱨᱮᱧ ᱠᱚ ᱛᱟᱯᱚᱨᱮ ᱢᱚᱢ ᱵᱟᱛᱤ ᱡᱮᱨᱮᱫ ᱠᱚ ᱯᱷᱩᱞ ᱫᱷᱟᱣ ᱠᱚ ᱟᱨᱠᱤ ᱚᱱᱩᱥᱴᱷᱟᱱ ᱠᱚᱵᱚ ᱠᱚᱨᱟᱣᱟ ᱦᱟᱱᱮ ᱜᱮᱞ ᱜᱚᱴᱟᱝ ᱟᱹᱛᱩ ᱫᱚ ᱠᱟᱹᱡ ᱥᱟᱺᱜᱤᱧᱚᱜ ᱜᱮᱛᱚ ᱚᱸᱰᱮ ᱫᱚ ᱥᱤᱫᱩ ᱠᱟᱹᱱᱩ ᱤᱫᱤ ᱠᱟᱛᱮᱫᱼᱼ ᱚᱠᱚᱭ ᱠᱟᱱᱟ ᱠᱚ ᱵᱟᱝ ᱠᱟᱱᱟ ᱠᱚ ᱦᱮᱸ ᱚᱱᱟ ᱠᱚ ᱜᱟᱞᱢᱟᱨᱟᱣ ᱡᱩᱭᱟᱱ ᱠᱚ ᱵᱟᱰᱟᱭ ᱦᱚᱪᱚᱼᱼ ᱦᱮ ᱟᱫᱚ ᱱᱚᱣᱟ ᱢᱟ ᱦᱩᱭᱩᱜᱼᱟ
ᱦᱚᱸ
ᱟᱨ ᱚᱸᱰᱮ ᱫᱚ ᱠᱟᱹᱡ ᱫᱟᱢᱟᱱ ᱧᱚᱜ ᱵᱟᱦᱨᱮ ᱠᱚᱨᱮᱱ ᱯᱮᱲᱟ ᱠᱚ ᱠᱟᱹᱡ ᱱᱮᱶᱛᱟ ᱠᱚᱠᱚ ᱛᱟᱦᱮᱱᱟ
ᱚᱼᱚ ᱟᱹᱞᱤᱧ ᱥᱟᱶ ᱵᱟᱭᱨᱮ ᱠᱚᱨᱮᱱ ᱯᱮᱲᱟ ᱫᱚ ᱱᱮᱣᱛᱟ ᱦᱩᱭᱩᱜ ᱜᱮᱭᱟ
ᱦᱳᱭ ᱦᱳᱭ ᱟᱪᱪᱷᱟᱼᱼ
ᱞᱟᱠᱪᱟᱨ ᱠᱚ ᱠᱟᱹᱴᱤᱡ ᱦᱩᱭᱩᱜ ᱜᱮᱭᱟ ᱛᱚ
ᱦᱮᱸ ᱦᱮᱸ ᱟᱫᱚ ᱱᱚᱣᱟ ᱫᱚ ᱢᱮᱱ ᱩᱫᱽᱫᱮᱥᱥᱚ ᱛᱚᱼᱼ ᱩᱱᱠᱩᱣᱟᱜ ᱩᱱᱠᱩ ᱚᱠᱚᱭ ᱠᱟᱱᱟ ᱠᱚ ᱵᱟᱝ ᱠᱟᱱᱟ ᱠᱚ ᱚᱠᱚᱭ ᱨᱮᱱ ᱠᱟᱱᱟ ᱠᱚ ᱚᱱᱟ ᱜᱟᱞᱢᱟᱨᱟᱣ ᱡᱩᱭᱟᱱ ᱠᱚ ᱞᱟᱹᱭ ᱦᱚᱴᱚ ᱫᱚᱨᱠᱟᱨ ᱥᱮᱼᱼ
ᱦᱚᱸ ᱦᱚᱸ
ᱚᱱᱟ ᱛᱮᱜᱮ ᱯᱚᱨᱛᱮᱠ ᱵᱚᱪᱷᱚᱨ ᱱᱚᱣᱟ ᱫᱚ ᱵᱚᱱ ᱢᱟᱱᱟᱣᱟ ᱜᱟᱞᱢᱟᱨᱟᱣ ᱜᱮᱭᱟ ᱥᱮ ᱵᱟᱝ ᱟᱯᱮ ᱚᱸᱰᱮ ᱫᱚᱼᱼ
ᱦᱚᱸ ᱟᱹᱞᱤᱧ ᱥᱮᱫ ᱚᱱᱟ ᱫᱤᱠ ᱫᱤᱭᱮ ᱜᱟᱞᱢᱟᱨᱟᱣ ᱦᱩᱭᱩᱜ ᱜᱮᱭᱟ
ᱟᱪᱪᱷᱟ ᱟᱪᱪᱷᱟ
ᱛᱚ ᱫᱟᱜ ᱠᱚ ᱪᱮᱫᱠᱟᱭ ᱡᱟᱹᱲᱤ ᱠᱮᱜᱼᱟ ᱟᱹᱵᱤᱱ ᱥᱮᱫᱼᱼ
ᱦᱮᱸ ᱫᱟᱜ ᱫᱚ ᱵᱷᱟᱜᱤ ᱜᱮ ᱫᱚᱢᱮ ᱜᱮ ᱡᱟᱹᱲᱤ ᱠᱮᱜᱭᱟ ᱢᱚᱴᱟᱢᱩᱴᱤ ᱟᱸᱵᱟᱵᱩᱛᱤ ᱟᱫᱚ ᱦᱚᱞᱟ ᱠᱷᱚᱱ ᱫᱚᱼᱼ ᱫᱟᱜ ᱡᱟᱹᱲᱤ ᱦᱚᱞᱟ ᱫᱚ ᱠᱟᱹᱡ ᱮ ᱥᱤᱛᱩᱝ ᱞᱮᱫᱟ
ᱦᱚᱸ
ᱟᱨ ᱛᱮᱦᱮᱧ ᱫᱚ ᱥᱮᱛᱟᱜ ᱠᱷᱚᱱ ᱜᱮ ᱨᱟᱦᱞᱟ ᱠᱚ ᱚᱴᱟᱝ ᱵᱟᱲᱟᱜ ᱼᱼ ᱪᱮᱛᱟᱱ ᱛᱮ ᱵᱮᱲᱟ ᱦᱚᱸ ᱵᱟᱭ ᱧᱮᱞᱚᱜ ᱠᱟᱱᱟ ᱥᱤᱛᱩᱝ ᱦᱚᱸ ᱵᱟᱭ ᱥᱤᱛᱩᱝ ᱠᱟᱜᱼᱟ ᱚᱱᱛᱮ ᱫᱚ ᱪᱮᱫ ᱞᱮᱠᱟ?
ᱟᱹᱞᱤᱧ ᱥᱮᱫ ᱦᱚᱸ ᱱᱚᱝᱠᱟ ᱜᱮ ᱨᱤᱢᱤᱞ ᱠᱟᱜᱼ ᱟᱭ ᱨᱟᱦᱟᱞᱟ ᱠᱚ ᱚᱴᱟᱝ ᱵᱟᱲᱟᱜ ᱠᱟᱱᱟ
ᱦᱮᱸ ᱦᱮᱸ ᱚᱱᱟ ᱜᱮ ᱛᱤᱥᱮ ᱡᱟᱹᱲᱤ ᱟᱵᱚᱱᱟ
ᱦᱚᱸ ᱛᱚ ᱪᱟᱨᱟ ᱠᱚᱫᱚ ᱵᱤᱱ ᱜᱤᱰᱤ ᱠᱮᱜᱼᱟ ᱥᱮ ᱟᱹᱣᱨᱤ
ᱦᱮᱸ ᱪᱟᱨᱟ ᱠᱚᱫᱚ ᱜᱤᱰᱤ ᱦᱩᱭ ᱠᱟᱱᱟ ᱵᱟᱹᱭᱦᱟᱹᱲ ᱥᱮᱱᱟᱜ ᱫᱚᱼᱼ
ᱚᱻ
ᱟᱫᱚ ᱚᱱᱟ ᱜᱷᱩᱴᱩ ᱠᱚᱨᱮ ᱫᱚ ᱟᱯᱷᱚᱨ ᱦᱩᱭᱩᱜᱼᱟ ᱚᱱᱟ ᱫᱚᱼᱼ ᱚᱱᱛᱮ ᱫᱚ ᱜᱤᱰᱤ ᱵᱟᱲᱟ ᱠᱮᱫᱟ ᱯᱮ
ᱦᱚᱸ ᱜᱤᱰᱤ ᱵᱟᱲᱟ ᱦᱩᱭᱩᱜ ᱠᱟᱱᱟ ᱟᱢᱵᱟᱵᱚᱛᱤ ᱠᱚ ᱯᱟᱨᱚᱢ ᱠᱟᱛᱮ ᱜᱤᱰᱤ ᱦᱩᱭᱩᱜᱼᱟ
ᱦᱮᱸ ᱾
ᱫᱟᱜ ᱛᱚ ᱢᱟ ᱥᱮᱫᱤᱱᱮ ᱫᱟᱜ ᱠᱮᱫᱟ ᱟᱢᱵᱟᱵᱩᱛᱤ ᱥᱳᱨᱳᱜ ᱥᱳᱨᱳᱜ ᱜᱮ ᱾ ᱞᱟᱦᱟᱛᱮ ᱡᱩᱫᱤ ᱫᱟᱜ ᱠᱮᱜᱼᱟᱭ ᱠᱟᱹᱴᱤᱡ ᱛᱟᱦᱚᱞᱮ ᱵᱷᱟᱜᱤ ᱠᱚᱜᱼᱟ ᱡᱟᱹᱲᱤ ᱫᱚᱢᱮ ᱥᱤᱛᱩᱝ ᱛᱚ ᱾
ᱦᱳᱭ ᱦᱳᱭ ᱾ ᱟᱫᱚ ᱵᱟᱝ ᱚᱱᱟ ᱠᱚᱨᱮ ᱜᱮ ᱟᱞᱮ ᱫᱚᱞᱮ ᱜᱤᱲᱤ ᱵᱟᱲᱟ ᱞᱮᱫᱼᱟ ᱟᱨ ᱠᱤᱪᱷᱩ ᱫᱚ ᱚᱱᱮ ᱡᱟᱦᱟᱸ ᱵᱟᱹᱭᱦᱟᱹᱲ ᱠᱚᱨᱮᱱᱟᱜ ᱫᱚ ᱚᱱᱟᱻ ᱤᱭᱟᱹ ᱦᱮᱸ ᱟᱪᱷᱲᱟ ᱥᱮ ᱟᱯᱷᱚᱨ ᱛᱚᱞᱟ ᱫᱚ ᱵᱟᱝ ᱜᱟᱱᱚᱜᱼᱟ ᱛᱚ ᱵᱟᱹᱭᱦᱟᱹᱲ ᱫᱚ ᱫᱟᱜ ᱞᱮᱠᱷᱟᱱ ᱜᱮᱛᱚ ᱰᱩᱵᱩᱡ ᱪᱟᱵᱟᱜᱼᱟ ᱥᱮ ᱾
ᱦᱚᱸᱻ ᱛᱟᱦᱞᱮ ᱟᱵᱤᱱ ᱥᱮᱫ ᱫᱚ ᱠᱷᱮᱞ ᱠᱚ ᱦᱩᱭᱩᱜ ᱜᱮᱭᱟ ᱥᱮ ᱵᱟᱝ? ᱡᱮ ᱟᱵᱤᱱ ᱥᱮᱫ ᱫᱚ ᱵᱚᱞ ᱮᱱᱮᱡ ᱠᱚ ᱦᱩᱭᱩᱜ ᱜᱮᱭᱟ ᱥᱮ ᱵᱟᱝ ᱠᱷᱮᱞ? ᱦᱮᱞᱳ ᱾ ᱦᱮᱞᱳᱻ